ᱡᱚᱦᱟᱨ ᱜᱮ ᱜᱚᱢᱠᱮ᱾
ᱦᱳᱭ ᱡᱚᱦᱟᱨ ᱡᱚᱦᱟᱨ᱾
ᱦᱮᱸ᱾
ᱦᱮᱸ ᱜᱚᱝᱠᱮ ᱪᱮ
ᱦᱳ ᱫᱩᱲᱩᱵ ᱵᱟᱲᱟ ᱦᱩᱭ ᱠᱟᱱᱟ᱾
ᱳᱭ ᱟᱪᱷᱟᱪᱷᱟ ᱪᱟᱷᱟ ᱜᱚᱝᱠᱮ ᱛᱟᱦᱚᱞᱮ ᱡᱤᱣᱤ ᱡᱟᱹᱛᱤ ᱫᱚ ᱚᱠᱟᱞᱮᱠᱟ?
ᱪᱮᱫ ᱞᱮᱠᱟ?
ᱢᱮᱱᱮᱫ ᱠᱟᱱᱟᱞᱤᱧ ᱡᱤᱣᱤ ᱡᱟᱹᱛᱤ ᱠᱚᱫᱚ ᱚᱠᱟ ᱞᱮᱠᱟ ᱦᱟᱸᱜ? ᱦᱮᱞᱳ᱾
ᱦᱮᱸ᱾
ᱜᱚᱝᱠᱮ ᱢᱮᱱᱮᱫ ᱠᱟᱱᱟᱹᱞᱤᱧ ᱚᱠᱟᱞᱮᱠᱟ ᱢᱮᱱᱟᱜ ᱵᱮᱱᱟ?
ᱟᱪᱪᱷᱟ ᱟᱨ ᱱᱟᱯᱟᱭ ᱵᱟᱲᱟ ᱜᱮ᱾
ᱚᱳᱭ ᱚᱲᱟᱜ ᱚᱲᱟᱜ ᱠᱚᱥᱮ ᱦᱚᱸ ᱱᱟᱯᱟᱭ ᱵᱟᱲᱟ ᱜᱮᱛᱚ?
ᱦᱮᱸ ᱱᱟᱯᱟᱭ ᱜᱮ᱾ ᱟᱯᱮ ᱜᱮ ᱪᱮᱫ ᱞᱮᱠᱟ ᱢᱮᱱᱟᱜ ᱯᱮᱭᱟ?
ᱦᱳᱭ ᱜᱚᱢᱠᱮ ᱟᱞᱮ ᱦᱚᱸ ᱱᱤᱭᱟᱹ ᱢᱩᱦᱩᱨᱛᱮ ᱫᱚ᱾ ᱥᱟᱱᱟᱢ ᱠᱚᱜᱮ ᱱᱟᱯᱟᱭ ᱜᱮ ᱢᱮᱱᱟᱜ ᱟᱠᱟᱜ ᱞᱮᱭᱟ᱾ ᱪᱟᱸᱫᱚᱳ ᱠᱚᱣᱟᱜ ᱫᱟᱭᱟ ᱫᱩᱞᱟᱹᱲ ᱛᱮ᱾ ᱟᱯᱮ ᱠᱚᱣᱟᱜ ᱫᱟᱭᱟ ᱫᱩᱞᱟᱹᱲ ᱛᱮ᱾
ᱟᱪᱪᱷᱟ᱾
ᱟᱨ ᱜᱚᱝᱠᱮ ᱛᱟᱦᱚᱞᱮ᱾ ᱚᱲᱟᱜ ᱠᱟ ᱚᱲᱟᱜ ᱨᱮᱜᱮ ᱢᱮᱱᱟᱜ ᱵᱮᱱᱟ ᱥᱮ ᱵᱟᱦᱨᱮ ᱠᱚᱨᱮ ᱚᱠᱟ ᱠᱚᱨᱮ?
ᱦᱩᱸ ᱱᱤᱛ ᱫᱚ ᱚᱲᱟᱜ ᱨᱮᱜᱮ ᱢᱮᱱᱟᱜ ᱞᱤᱧᱟᱹ᱾
ᱳᱭ ᱛᱟᱦᱚᱞᱮ ᱜᱚᱝᱠᱮ ᱡᱚᱢ ᱵᱟᱲᱟ ᱠᱚᱫᱚ ᱦᱩᱭᱮᱱ ᱛᱮ?
ᱦᱩᱸ ᱡᱚᱢ ᱵᱟᱲᱟ ᱱᱮ ᱜᱮ ᱦᱩᱭᱱᱟ ᱟᱯᱮ ᱠᱚᱜᱮ ᱦᱩᱭᱱᱟ
ᱦᱮᱸ ᱜᱚᱝᱠᱮ ᱟᱞᱮ ᱠᱚᱫᱚ ᱠᱟᱹᱴᱤᱡ ᱢᱟᱲᱟᱝ ᱨᱮᱜᱮ ᱦᱩᱭ ᱧᱚᱜ ᱟᱠᱟᱱᱟ ᱟᱫᱚ ᱠᱚ ᱡᱤᱨᱟᱹᱣ ᱵᱟᱲᱟ ᱟᱠᱟᱱ ᱛᱟᱞᱮᱭᱟ
ᱟᱪᱪᱷᱟ
ᱛᱟᱦᱚᱞᱮ ᱜᱚᱝᱠᱮ ᱢᱮᱱᱮᱫ ᱦᱮᱸ ᱪᱮ ᱜᱚᱝᱠᱮ
ᱪᱮᱫ ᱞᱮᱠᱟ ᱛᱟᱦᱚᱞᱮ ᱡᱟᱹᱯᱩᱫ ᱫᱟ
ᱜᱚᱝᱠᱮ ᱟᱞᱮᱥᱮᱫ ᱡᱟᱹᱯᱩᱫ ᱢᱟ ᱮᱠᱫᱚᱢ ᱵᱷᱟᱜᱤ ᱨᱚᱢ ᱨᱚᱢᱟᱜ ᱜᱮ ᱪᱟᱞᱟᱣ ᱦᱟᱛᱟᱲᱚᱜ ᱠᱟᱱᱟ ᱦᱳᱭ ᱵᱟᱨ ᱯᱮ ᱫᱤᱱ ᱫᱷᱚᱨᱮ ᱫᱚ ᱮᱠᱫᱚᱢ ᱯᱨᱚᱪᱩᱨ ᱟᱞᱮᱥᱮᱫ ᱢᱟ ᱦᱟᱸᱜ ᱦᱩᱲᱩ ᱨᱚᱦᱚᱭ ᱠᱚ ᱫᱷᱩᱨᱟᱹᱣ ᱟᱠᱟᱱ ᱫᱚ
ᱟᱪᱪᱷᱟ
ᱟᱯᱮ ᱥᱮᱫ ᱜᱮ ᱜᱚᱝᱠᱮ ᱚᱠᱟ ᱞᱮᱠᱟ
ᱟᱞᱮ ᱟᱞᱮ ᱥᱮᱫ ᱦᱚᱸ ᱟᱭᱢᱟ ᱜᱮ ᱫᱟᱜ ᱮᱫᱟ ᱢᱟᱱᱮ ᱱᱚᱜ ᱛᱮᱦᱮᱧ ᱠᱟᱹᱴᱤᱡ ᱯᱷᱟᱝ ᱧᱚᱜ ᱠᱟᱫᱟᱭ ᱟᱫᱚ ᱵᱟᱯᱞᱟ ᱚᱲᱟᱜ ᱢᱤᱫᱴᱟᱱ ᱢᱮᱱᱟᱜ ᱟᱠᱟᱫᱟ
ᱦᱳᱭ ᱟᱪᱪᱷᱟ ᱟᱪᱪᱷᱟ
ᱦᱮᱸ ᱛᱚ ᱚᱲᱟᱜ ᱠᱚᱨᱮᱱ ᱫᱚ ᱡᱚᱛᱚ ᱚᱱ ᱛᱮ ᱜᱮᱠᱚ ᱪᱟᱞᱟᱣ ᱠᱟᱱᱟ ᱠᱚ ᱤᱧ ᱜᱮ ᱢᱮᱱᱟᱜ ᱠᱟᱫᱤᱧᱟ ᱚᱲᱟᱜ ᱨᱮᱱ
ᱦᱳᱭ ᱴᱷᱤᱠ ᱴᱷᱤᱠ ᱴᱷᱤᱠ ᱜᱚᱝᱠᱮ ᱨᱚᱦᱚᱭ ᱠᱚᱫᱚ ᱮᱛᱚᱦᱚᱵ ᱵᱟᱲᱟ ᱦᱩᱭᱱᱟ ᱥᱮ ᱟᱹᱣᱨᱤ
ᱦᱮᱸ ᱮᱦᱚᱵ ᱫᱚ ᱦᱩᱭ ᱠᱟᱱᱟ ᱱᱚᱜ-ᱚᱭ ᱱᱮ ᱜᱮ ᱦᱚᱞᱟ ᱦᱚᱞᱟ ᱢᱟᱫᱷᱮᱨ ᱜᱮ ᱦᱚᱞᱟ ᱥᱮᱡ ᱮ ᱦᱩᱭ ᱠᱟᱱᱟ
ᱚ ᱟᱪᱪᱷᱟ ᱟᱪᱪᱷᱟ ᱛᱟᱦᱚᱞᱮ ᱯᱩᱨᱟᱹᱣ ᱫᱚ ᱟᱹᱣᱨᱤ ᱯᱩᱨᱟᱹᱜ-ᱟ ᱛᱟᱭᱛᱚ
ᱟᱣᱨᱤ ᱯᱩᱨᱟᱹᱜ-ᱟ ᱟᱯᱮ ᱪᱮᱫ ᱞᱮᱠᱟ ᱛᱤᱱᱟᱹᱜ ᱫᱩᱨ ᱛᱤᱱᱟᱹᱜ ᱥᱟᱺᱜᱤᱧ
ᱟᱞᱮᱥᱮᱫ ᱫᱚ ᱦᱟᱸᱜ ᱳᱭ ᱟᱯᱱᱟᱨ ᱠᱚᱫᱚ ᱦᱟᱸᱜ ᱵᱟᱝᱜᱮ ᱫᱷᱩᱨᱟᱹᱣ ᱦᱩᱭ ᱟᱠᱟᱱᱟ ᱢᱮᱱᱟᱜ ᱦᱟᱛᱟᱲ ᱜᱮᱭᱟ ᱦᱟᱸᱜ ᱮᱨ ᱟᱯᱷᱚᱨ ᱠᱚᱦᱚᱸ ᱤᱱᱟᱹ ᱵᱟᱝ ᱞᱟᱹᱴᱩ ᱟᱠᱟᱱᱟ ᱛᱚ ᱤᱱᱟᱹᱛᱮ ᱵᱟᱝ ᱫᱷᱩᱨᱟᱹᱣ ᱦᱩᱭ ᱟᱠᱟᱱᱟ
ᱟᱪᱪᱷᱟ ᱱᱚᱜ-ᱚᱭ ᱠᱟᱹᱴᱤᱡ ᱜᱟᱹᱪᱷᱤ ᱤᱭᱟᱹ ᱟᱞᱮᱭᱟᱜ ᱫᱚ ᱚᱱᱮ ᱜᱟᱹᱪᱷᱤ ᱠᱚ ᱫᱚ ᱠᱟᱹᱴᱤᱡ ᱠᱟᱹᱴᱤᱡ ᱧᱚᱜ ᱜᱮᱭᱟ ᱛᱟᱹᱣ ᱤᱱᱠᱟᱹᱜᱮ ᱢᱟᱱᱮ ᱞᱚᱥᱚᱫ ᱦᱩᱭ ᱟᱠᱟᱱᱟ ᱛᱚ ᱢᱟᱱᱮ ᱤᱭᱟᱹ ᱛᱟᱞᱟ ᱵᱟᱹᱭᱦᱟᱹᱲ ᱛᱟᱞᱟᱨᱮ ᱠᱷᱮᱛ ᱛᱚ ᱡᱚᱛᱚ ᱦᱚᱲ ᱠᱚ ᱞᱚᱥᱚᱫᱟᱠᱚ ᱛᱚ ᱢᱟᱱᱮ ᱴᱨᱟᱠᱴᱟᱨ ᱵᱟᱝ ᱵᱚᱞᱚᱜ-ᱟ
ᱦᱳᱭ ᱦᱳᱭ ᱟᱨ ᱚᱱᱠᱟᱱᱟᱜ ᱡᱟᱭᱜᱟ ᱛᱟᱦᱮᱱ ᱠᱷᱟᱱ ᱢᱟ ᱦᱟᱸᱜ ᱟᱯᱱᱟᱨ ᱡᱩᱫᱤ ᱵᱟᱢ ᱨᱚᱦᱚᱭᱟ ᱮᱴᱟᱜ ᱦᱚᱲ ᱠᱚ ᱨᱚᱦᱚᱭᱟ ᱛᱟᱦᱚᱞᱮ ᱮᱥᱮᱫ ᱞᱮᱱᱠᱷᱟᱱ ᱢᱩᱥᱠᱤᱞ ᱦᱟᱸᱜ ᱥᱮ
ᱦᱩᱢᱸ ᱟᱨ ᱢᱟᱱᱮ ᱡᱟᱭᱜᱟ ᱛᱮᱫ ᱦᱚᱸ ᱟᱭᱢᱟᱜ ᱜᱮ ᱢᱟᱨᱟᱝ ᱜᱮᱭᱟ ᱱᱟᱦᱮᱞ ᱛᱮᱫᱚ ᱵᱟᱝ ᱢᱟᱱᱮ ᱵᱟᱝ ᱜᱟᱱᱚᱜ-ᱟ ᱢᱟᱱᱮ
ᱦᱳᱭ ᱦᱳᱭ ᱴᱷᱤᱠ ᱴᱷᱤᱠ ᱴᱷᱤᱠ
ᱟᱫᱚ ᱚᱱᱟ ᱜᱮ ᱢᱟᱲᱟᱝ ᱦᱩᱭ ᱮᱱᱟ ᱠᱟᱹᱢᱤ ᱛᱮᱫ ᱫᱚ ᱚᱸᱰᱮᱱᱟᱜ ᱜᱮ
ᱟᱨᱦᱚᱸ ᱵᱟᱹᱠᱤ ᱢᱮᱱᱟᱜ ᱟᱠᱟᱫᱟ ᱚᱱᱟ ᱫᱚ ᱦᱟᱸᱜ ᱵᱟᱹᱭ ᱵᱟᱹᱭᱛᱮ
ᱦᱳᱭ ᱚᱱᱟ ᱠᱚᱫᱚ ᱵᱟᱹᱭ ᱵᱟᱹᱭᱛᱮ ᱯᱩᱨᱟᱹᱣ ᱦᱩᱭᱩᱜ-ᱟ
ᱟᱪᱪᱷᱟ ᱟᱪᱪᱷᱟ ᱟᱪᱪᱷᱟ ᱜᱚᱝᱠᱮ ᱟᱞᱮ ᱥᱮᱫ ᱫᱚ ᱦᱟᱸᱜ ᱯᱨᱚᱪᱩᱨ ᱜᱮᱠᱚ ᱵᱷᱤᱲᱟᱹ ᱠᱟᱱᱟ ᱮᱠᱫᱚᱢ ᱯᱩᱨᱟᱹ ᱠᱚ ᱨᱚᱢ ᱨᱚᱢᱟᱣ ᱟᱠᱟᱫᱟ
ᱦᱮᱸ ᱟᱪᱪᱷᱟ
ᱢᱤᱫ ᱵᱟᱨ ᱟᱛᱳ ᱴᱚᱞᱟ ᱠᱚᱨᱮᱱ ᱫᱚ ᱦᱟᱜ ᱟᱹᱣᱨᱤ ᱠᱚ ᱫᱷᱩᱨᱟᱹᱣ ᱧᱚᱜᱚᱜ-ᱟ ᱟᱯᱱᱟᱨᱟᱜ ᱦᱚᱸ ᱠᱷᱟᱹᱞᱤ ᱠᱷᱮᱛ ᱫᱚ ᱦᱟᱸᱜ ᱟᱹᱰᱤ ᱡᱟᱹᱥᱛᱤ ᱫᱚ ᱦᱟᱸᱜ ᱵᱟᱹᱱᱩᱜ ᱟᱠᱟᱫᱟ ᱟᱨ ᱚᱱᱮ ᱠᱷᱮᱛ ᱨᱮ ᱪᱟᱥ ᱢᱮᱱᱟᱜ ᱟᱠᱟᱫᱟ ᱛᱚ ᱚᱱᱟ ᱛᱮᱜᱮ ᱦᱟᱸᱜ ᱠᱟᱹᱴᱤᱡ ᱫᱤᱨᱮ ᱧᱚᱜ
ᱟᱪᱪᱷᱟ ᱟᱞᱮ ᱥᱮᱫ ᱦᱚᱸ ᱪᱮᱫ ᱵᱮᱱ ᱞᱟᱹᱭ ᱮᱫᱟ
ᱢᱮᱱᱮᱫ ᱠᱟᱱᱟᱞᱤᱧ ᱜᱚᱝᱠᱮ ᱦᱟᱸᱜ ᱛᱚ ᱡᱟᱦᱟᱱᱟᱜ ᱪᱟᱥ ᱠᱚ ᱢᱮᱱᱟᱜ ᱟᱠᱟᱫᱟ ᱱᱤᱭᱟᱹ ᱢᱩᱦᱩᱨ ᱛᱮ
ᱪᱟᱥ ᱠᱚᱫᱚ ᱱᱚᱜᱼᱚᱭ ᱦᱩᱲᱩ ᱨᱚᱦᱚᱭ ᱜᱮ
ᱚᱱᱟ ᱢᱟᱱᱮ ᱚᱱᱟ ᱵᱟᱫᱮ ᱟᱨᱠᱤ ᱡᱟᱦᱟᱱᱟᱜ ᱢᱮᱱᱟᱜ ᱠᱷᱟᱡ
ᱡᱟᱦᱟᱱᱟᱜ ᱠᱚᱫᱚ ᱵᱟᱹᱱᱩᱜ ᱟᱠᱟᱫᱟ ᱱᱤᱛ ᱫᱚ ᱱᱤᱭᱟᱹᱜᱮ ᱱᱤᱭᱟᱹ ᱥᱤᱡᱤᱱ ᱫᱚ ᱪᱟᱞᱟᱜ ᱠᱟᱱᱟ
ᱚ ᱜᱚᱝᱠᱮ ᱟᱞᱮ ᱥᱮᱫ ᱫᱚ ᱦᱟᱸᱜ ᱱᱚᱜᱼᱚᱭ ᱯᱟᱴ ᱢᱮᱱᱟᱜᱼᱟ ᱴᱷᱤᱠ ᱜᱮᱭᱟ ᱚᱱᱟ ᱯᱟᱴ ᱜᱚᱰᱟ ᱨᱮᱫᱚ ᱦᱟᱸᱜ ᱦᱩᱲᱩ ᱫᱚᱦᱚᱭ ᱫᱚ ᱠᱟᱹᱴᱤᱡ ᱵᱤᱞᱚᱢ ᱧᱚᱜᱚᱜ ᱜᱮᱭᱟ
ᱟᱪᱪᱷᱟ
ᱦᱳᱭ
ᱟᱞᱮ ᱫᱚ ᱵᱩᱨᱩ ᱫᱤᱥᱚᱢ ᱦᱚᱲ ᱛᱚ ᱱᱚᱜ-ᱚᱭ ᱱᱤᱭᱟᱹ ᱡᱟᱹᱯᱩᱫ ᱜᱮ ᱦᱮᱸ ᱱᱤᱭᱟᱹ ᱡᱟᱹᱯᱩᱫ ᱜᱮ ᱢᱟᱱᱮ ᱟᱞᱮᱭᱟᱜ ᱵᱷᱚᱨᱥᱟ ᱛᱟᱞᱮ ᱫᱚ᱾
ᱦᱳᱭ ᱴᱷᱤᱠ ᱴᱷᱤᱠ ᱴᱷᱤᱠ
ᱦᱮᱸ ᱵᱟᱠᱷᱟᱱ ᱫᱚ ᱮᱢᱱᱤ ᱴᱟᱭᱤᱢ ᱫᱚ ᱤᱱᱠᱟᱹ ᱫᱚ ᱵᱟᱝ ᱜᱟᱱᱚᱜ ᱜᱮᱭᱟ ᱫᱟᱜ ᱡᱟᱹᱲᱤ ᱤᱱᱠᱟᱹ ᱚᱱᱟ ᱫᱟᱜ ᱥᱮᱨᱢᱟ ᱡᱟᱹᱲᱤ ᱨᱮᱜᱮ ᱡᱟ ᱟᱞᱮᱭᱟᱜ ᱟᱥᱟ ᱫᱚ ᱱᱤᱭᱟᱹ ᱨᱮᱜᱮ ᱦᱩᱲᱩ ᱞᱮ ᱨᱚᱦᱚᱭᱟ
ᱚ ᱟᱪᱪᱷᱟ ᱟᱪᱪᱷᱟ ᱟᱪᱪᱷᱟ ᱛᱟᱦᱚᱞᱮ ᱜᱚᱢᱠᱮ ᱡᱟᱦᱱᱟᱜ ᱪᱟᱥ ᱟᱵᱟᱥ ᱠᱚ ᱢᱟᱱᱮ ᱚᱲᱟᱜ ᱠᱚᱨᱮ ᱡᱚᱢ ᱠᱚ ᱥᱮ ᱵᱟᱡᱟᱨ ᱠᱚ ᱟᱹᱠᱷᱨᱤᱧ ᱠᱚᱛᱮ ᱚᱱᱟ ᱠᱚᱫᱚ ᱦᱩᱭ ᱵᱟᱲᱟᱜ ᱜᱮᱛᱮ
ᱦᱮᱸ ᱚᱱᱮ ᱵᱟᱲᱜᱮ ᱠᱚᱨᱮ ᱡᱟᱦᱟᱱᱟᱜ ᱢᱟᱥᱮ ᱵᱮᱞᱟᱛᱤ ᱠᱚ ᱵᱮᱸᱜᱟᱲ ᱠᱚ
ᱦᱳᱭ ᱦᱳᱭ
ᱡᱟᱦᱟᱱᱟᱜ ᱟᱲᱟᱜ ᱠᱚ ᱚᱱᱮ ᱚᱱᱠᱟ ᱪᱷᱳᱴᱚ ᱠᱷᱟᱴᱳ ᱦᱩᱭᱩᱜ ᱜᱮᱭᱟ
ᱟᱪᱪᱷᱟ ᱟᱪᱪᱷᱟ ᱟᱪᱪᱷᱟ ᱛᱟᱦᱚᱞᱮ ᱜᱚᱢᱠᱮ ᱚᱲᱟᱜ ᱠᱷᱚᱡ ᱚᱲᱟᱜ ᱠᱷᱚᱡ ᱫᱚ ᱛᱤᱱᱟᱹᱜ ᱥᱟᱹᱸᱜᱤᱧ ᱨᱮ ᱦᱟᱸᱜ ᱵᱤᱨ ᱫᱚ ᱢᱮᱱᱟᱜ ᱠᱟᱫᱟ
ᱱᱚᱜᱚᱭ ᱥᱩᱨ ᱨᱮᱜᱮ ᱵᱮᱥᱤ ᱫᱚ ᱵᱟᱝ ᱛᱤᱱᱟᱹᱜ ᱮ ᱢᱤᱫ ᱠᱤᱞᱳᱢᱤᱴᱟᱨ ᱚᱱᱮ ᱚᱱᱠᱟ ᱤᱱᱠᱟᱹ ᱦᱚᱸ ᱵᱟᱝ ᱞᱟᱜᱟᱜᱼᱟ
ᱚᱭ ᱟᱪᱪᱷᱟ ᱟᱪᱪᱷᱟ ᱟᱪᱪᱷᱟ
ᱛᱟᱦᱚᱞᱮ ᱜᱚᱢᱠᱮ ᱟᱯᱮᱥᱮᱫ ᱢᱟ ᱵᱤᱨ ᱢᱮᱱᱟᱜ ᱠᱷᱟᱡ ᱢᱟ ᱛᱟᱦᱚᱞᱮ ᱚᱱᱟ ᱩᱫ ᱯᱩᱴᱠᱟᱹ ᱠᱚᱢᱟ ᱵᱷᱟᱹᱜᱤ ᱜᱮ ᱡᱚᱢ ᱦᱩᱭᱩᱜᱚᱜᱼᱟ
ᱦᱮᱸ ᱵᱷᱟᱜᱤ ᱜᱮ ᱢᱟᱱᱮ ᱟᱞᱮ ᱫᱤᱱᱜᱮ ᱤᱱᱠᱟᱹ ᱩᱫ ᱩᱛᱩ ᱜᱮᱞᱮ ᱡᱚᱢ ᱫᱟ ᱱᱤᱭᱟᱹ ᱥᱮᱛᱟᱜ ᱥᱮᱛ ᱥᱮᱛᱟᱜ ᱵᱮᱨᱮᱫ ᱛᱚᱨᱟ ᱵᱩᱨᱩ ᱥᱮᱪ ᱜᱮᱞᱮ ᱪᱟᱞᱟᱜ ᱠᱟᱱᱟ ᱩᱴ ᱠᱚᱞᱮ ᱦᱟᱞᱟᱝ ᱟᱹᱜᱩ ᱭᱮᱫᱟ
ᱦᱳᱭ ᱴᱷᱤᱠ ᱴᱷᱤᱠ ᱴᱷᱤᱠ
ᱦᱩᱸ ᱱᱤᱭᱟᱹ ᱱᱤᱭᱟᱹ ᱥᱮᱨᱢᱟ ᱫᱚ ᱯᱩᱴᱠᱟᱹ ᱫᱚ ᱵᱟᱝ ᱠᱚ ᱦᱩᱭ ᱠᱟᱱᱟ ᱤᱱᱠᱟᱹ ᱫᱚ ᱧᱟᱢᱚᱜ ᱠᱟᱱᱟ ᱠᱚ ᱠᱷᱩᱵᱮᱭ ᱠᱚᱢ ᱢᱤᱫᱴᱟᱱ ᱵᱟᱨᱭᱟ ᱚᱱᱮ ᱚᱱᱠᱟ ᱵᱟᱠᱷᱟᱱ ᱞᱟᱦᱟ ᱥᱮᱨᱢᱟ ᱫᱚ ᱵᱟᱝ ᱛᱟᱨ ᱞᱟᱦᱟ ᱥᱮᱨᱢᱟ ᱟᱭᱢᱟ ᱠᱚ ᱧᱟᱢ ᱞᱮᱱᱟ ᱢᱟᱱᱮ ᱟᱹᱰᱤ ᱡᱟᱹᱥᱛᱤ ᱜᱮ ᱢᱟᱱᱮ ᱯᱩᱨᱟᱹ ᱢᱟᱱᱮ ᱡᱚᱢ ᱱᱟᱹᱭ ᱞᱮᱠᱟ ᱯᱩᱴᱠᱟᱹ ᱞᱮ ᱧᱟᱢ ᱡᱚᱢ ᱠᱮᱫ ᱠᱚᱣᱟᱞᱮ
ᱦᱳᱭ ᱦᱳᱭ ᱴᱷᱤᱠ ᱴᱷᱤᱠ ᱴᱷᱤᱠ ᱦᱮᱸ ᱦᱮᱸ ᱭᱟᱛᱮ ᱚᱱᱟ ᱦᱚᱸ ᱦᱮᱸ ᱢᱟᱱᱮ ᱚᱱᱟᱦᱚᱸ ᱚᱠᱟ ᱥᱮᱨᱢᱟ ᱫᱚ ᱦᱟᱸᱜ ᱮᱠᱫᱚᱢ ᱵᱷᱟᱜᱮ ᱥᱟᱹᱭᱤᱡ ᱦᱩᱭᱩᱜᱼᱟ ᱚᱠᱟ ᱫᱚ ᱠᱚᱢ ᱧᱚᱜ ᱚᱠᱟ ᱫᱚ ᱟᱵᱟᱨ ᱢᱚᱸᱡᱽ ᱧᱚᱜ ᱚᱱᱮ ᱚᱱᱠᱟᱱᱟᱜ ᱡᱤᱱᱤᱥ ᱠᱟᱱ ᱜᱮᱭᱟ ᱛᱚ ᱡᱟᱦᱟ ᱢᱟᱱᱮ ᱟᱯᱱᱟᱨ ᱛᱮ ᱫᱩᱨᱤᱵ ᱨᱮ ᱚᱢᱚᱱᱚᱜ ᱡᱤᱱᱤᱥ ᱠᱟᱱᱟ ᱛᱚ ᱦᱟᱸᱜ ᱚᱱᱟ ᱫᱚ ᱚᱠᱟ ᱫᱚ ᱦᱩᱭᱩᱜ ᱠᱷᱟᱡ ᱫᱚ ᱦᱩᱭᱩᱜᱚᱜᱼᱟ ᱵᱷᱟᱜᱤ ᱥᱟᱹᱦᱤᱡ ᱚᱠᱟ ᱫᱚ ᱵᱟᱝ
ᱟᱪᱪᱷᱟ
ᱤᱱᱠᱟᱹ ᱜᱮ ᱟᱨ ᱦᱚᱸ ᱱᱚᱝᱠᱟ ᱵᱩᱨᱩ ᱠᱚᱨᱮ ᱥᱮᱸᱜᱮᱞ ᱠᱚ ᱫᱷᱚᱨᱟᱣ ᱟᱜ ᱠᱟᱱᱟ ᱛᱚ
ᱦᱳᱭ ᱦᱮᱸ ᱴᱷᱤᱠ ᱴᱷᱤᱠ ᱚᱱᱟ ᱛᱮᱦᱚᱸ ᱠᱟᱹᱴᱤᱡ ᱢᱟᱨᱠᱚᱛᱚᱜ ᱠᱟᱱᱟ
ᱦᱩᱸ ᱵᱟᱠᱷᱟᱱ ᱚᱱᱮ ᱚᱱᱠᱟ ᱟᱭᱢᱟ ᱫᱤᱱ ᱫᱚ ᱢᱟᱱᱮ ᱚᱱᱮ ᱚᱱᱠᱟ ᱵᱩᱨᱩ ᱠᱚᱨᱮ ᱟᱞᱮ ᱚᱸᱰᱮ ᱫᱚ ᱢᱚᱸᱡᱽ ᱜᱮ ᱚᱱᱮ ᱯᱷᱚᱨᱮᱥᱴᱟᱨ ᱜᱟᱲ ᱠᱚᱠᱚ ᱧᱮᱞ ᱜᱮᱭᱟ ᱵᱟᱝᱠᱚ ᱫᱷᱚᱨᱟᱣ ᱦᱚᱪᱚᱣᱟᱜ ᱜᱮᱭᱟ ᱢᱟᱱᱮ ᱚᱠᱟ ᱚᱠᱟ ᱥᱮᱨᱢᱟ ᱠᱚᱫᱚ ᱵᱷᱟᱹᱜᱤ ᱜᱮ ᱥᱟᱠᱟᱢ ᱠᱚ ᱤᱭᱟᱹᱟᱹᱜᱮ ᱛᱟᱦᱮᱱᱟ ᱥᱮ ᱟᱨ ᱢᱚᱸᱡᱽ ᱜᱮ ᱩᱴ ᱠᱚ ᱯᱩᱴᱠᱟᱹ ᱠᱚ ᱟᱭᱢᱟ ᱠᱚ ᱚᱢᱚᱱᱚ ᱜᱮᱭᱟ ᱟᱫᱚ ᱱᱮᱛᱟᱨ ᱫᱚ ᱤᱱᱠᱟᱹ ᱛᱮᱜᱮ ᱜᱟᱲ ᱜᱟᱲ ᱛᱮᱦᱚᱸ ᱠᱚ ᱥᱮᱸᱜᱮᱞ ᱛᱤᱱ ᱠᱚᱨᱮ ᱠᱚ ᱫᱷᱚᱨᱟᱣ ᱵᱟᱲᱟᱜ ᱠᱟᱱᱟ ᱟᱫᱚ ᱤᱱᱠᱟᱹ ᱫᱚ ᱵᱟᱝ ᱦᱩᱭᱩᱜ ᱠᱟᱱᱟ
ᱚ ᱴᱷᱤᱠ ᱴᱷᱤᱠ ᱟᱪᱪᱷᱟ ᱜᱚᱢᱠᱮ ᱛᱚᱵᱮ ᱡᱟᱦᱟᱸ ᱵᱤᱨᱠᱩᱻ ᱫᱚ ᱢᱟᱱᱮ ᱵᱤᱨ ᱵᱷᱤᱛᱼ ᱵᱷᱤᱛᱨᱤ ᱠᱚᱨᱮ ᱫᱚ ᱪᱤᱞᱤ ᱡᱤᱭᱟᱹᱞᱤ ᱠᱚ ᱡᱟᱦᱟᱸ ᱢᱟᱱᱮ ᱰᱮᱱᱡᱟᱨᱮᱥ ᱡᱤᱭᱟᱹᱞᱤ ᱠᱚ ᱢᱮᱱᱟᱜ ᱠᱟᱜ ᱠᱚᱣᱟ ᱥᱮ ᱵᱟᱹᱱᱩᱜ ᱠᱟᱜ ᱠᱚᱣᱟ
ᱦᱮᱸ ᱵᱤᱨ ᱠᱚᱨᱮ ᱫᱚ ᱤᱱᱠᱟᱹ ᱫᱚ ᱵᱟᱹᱱᱩᱜ ᱠᱟᱜ ᱠᱚᱣᱟ ᱩᱱᱠᱩ ᱠᱩᱞᱟᱹᱭ ᱠᱚ ᱵᱤᱧ ᱠᱚ ᱦᱟᱹᱱᱠᱩ ᱢᱟᱨᱟᱝ ᱢᱟᱨᱟᱝ ᱦᱟᱹᱱᱠᱩ ᱡᱟᱦᱟᱸᱭ ᱢᱟᱱᱮ ᱡᱟᱢᱬᱳ ᱟᱭᱟᱝ ᱠᱚ ᱜᱮ ᱦᱮᱸ
ᱚ ᱟᱪᱷᱟ ᱟᱪᱷᱟ ᱟᱪᱷᱟ ᱛᱚᱭᱳ ᱠᱚᱜᱮ ᱢᱮᱱᱟᱜ ᱠᱚᱣᱟ ᱦᱟᱝ
ᱦᱩᱸ ᱛᱩᱭᱩ ᱠᱚ ᱵᱤᱨ ᱥᱩᱠᱨᱤ ᱠᱚ ᱢᱟᱡᱷᱮ ᱢᱚᱫᱷᱮ ᱠᱚ ᱦᱤᱡᱩᱜ ᱜᱮᱭᱟ
ᱚ ᱟᱪᱷᱟ ᱜᱚᱢᱠᱮ ᱵᱤᱨ ᱥᱩᱠᱨᱤ ᱫᱚ ᱮᱸ ᱛᱳᱢᱟᱨ ᱟᱯᱮ ᱠᱚᱫᱚ ᱚᱱᱛᱮ ᱵᱟᱝ ᱜᱮᱯᱮ ᱜᱚᱡ ᱵᱟᱲᱟ ᱠᱚᱣᱟ ᱥᱮ ᱪᱮᱫᱞᱮᱠᱟ
ᱜᱚᱡ ᱫᱚ ᱜᱚᱡ ᱜᱮ ᱟᱫᱚ ᱚᱱᱮ ᱯᱷᱚᱨᱮᱥᱴᱟᱨ ᱠᱚᱨᱮ ᱠᱷᱚᱱ ᱠᱚ ᱢᱟᱱᱮ ᱠᱷᱚᱵᱚᱨ ᱠᱚᱠᱚ ᱧᱟᱢ ᱞᱮᱠᱷᱟᱱ ᱠᱟᱹᱴᱤᱡ ᱢᱮᱱ ᱟᱠᱚ ᱥᱟᱵ ᱯᱮᱭᱟᱞᱮ ᱚᱱᱮᱚᱱᱟ ᱠᱚ ᱚᱱᱟ ᱠᱷᱟᱹᱛᱤᱨ ᱠᱟᱹᱴᱤᱡ ᱠᱚᱢ ᱦᱩᱭ ᱠᱟᱱᱟ ᱵᱟᱠᱷᱟᱱ ᱟᱞᱮ ᱫᱚ ᱠᱩᱞᱟᱹᱭ ᱠᱚ ᱥᱩᱠᱨᱤ ᱠᱚ ᱨᱩᱸᱰᱟᱹ ᱠᱚ ᱤᱱᱟᱹ ᱠᱚ ᱤᱭᱟᱹ ᱨᱮᱜᱮᱞᱮ ᱛᱟᱦᱮᱱ ᱜᱮᱭᱟ
ᱦᱳᱭ ᱴᱷᱤᱠ ᱴᱷᱤᱠ
ᱱᱚᱣᱟ ᱟᱞᱮ ᱫᱚ ᱥᱟᱢᱟᱝ ᱵᱩᱨᱩ ᱥᱟᱢᱟᱝ ᱧᱚᱜ ᱨᱮᱞᱮ ᱛᱟᱦᱮᱱᱟ ᱛᱚ ᱛᱚ ᱚᱱᱮ ᱩᱱᱟᱹᱜ ᱴᱟᱜ ᱫᱚ ᱩᱱᱟᱹᱜ ᱫᱚ ᱵᱟᱹᱱᱩᱜ ᱠᱚᱣᱟ ᱟᱨ ᱦᱟᱱ ᱵᱷᱤᱛᱤᱨ ᱧᱚᱜ ᱮᱢ ᱪᱟᱞᱟᱜ ᱢᱟᱱᱮ ᱥᱟᱺᱤᱧ ᱧᱚᱜ ᱵᱩᱨᱩ ᱡᱟᱦᱟ ᱚᱱᱟ ᱨᱟᱭᱠᱟ ᱠᱚ ᱢᱮᱛᱟᱜ ᱜᱮᱭᱟ ᱟᱸᱡᱚᱢ ᱠᱟᱫᱟᱢ ᱥᱮ ᱵᱟᱝ ᱩᱸ ᱚᱱᱮ ᱚᱱᱟ ᱠᱚᱨᱮ ᱟᱪᱷᱟ ᱚᱱᱟ ᱠᱚᱨᱮ ᱫᱚ ᱟᱭᱢᱟ ᱜᱮ ᱢᱮᱱᱟᱜ ᱠᱚᱣᱟ ᱟᱹᱰᱤ ᱡᱟᱱᱣᱟᱨ ᱠᱚᱜᱮ ᱞᱟᱦᱟᱛᱮ ᱦᱟᱹᱛᱤ ᱠᱚᱦᱚᱸ ᱠᱚ ᱛᱟᱦᱮᱱ ᱠᱟᱱ ᱛᱟᱦᱮᱱ ᱜᱮᱭᱟ ᱱᱮᱛᱟᱨ ᱜᱮ ᱪᱮᱫ ᱞᱮᱠᱟ ᱦᱮᱸ ᱵᱚᱪᱷᱚᱨ ᱨᱮ ᱢᱤᱫ ᱫᱷᱟᱣ ᱜᱟᱱ ᱨᱟᱭᱠᱟ ᱥᱮᱸᱫᱽᱨᱟ ᱦᱩᱭᱩᱜ-ᱟ
ᱨᱟᱭᱠᱟ ᱥᱤᱸᱫᱨᱟ ᱨᱟᱭᱠᱟ ᱥᱮᱸᱫᱨᱟ ᱥᱮ ᱚᱠᱟᱴᱟᱜ ᱦᱟᱸᱜ ᱵᱮᱱ ᱢᱮᱱ ᱦᱚᱪᱚᱭᱮᱫ ᱠᱟᱱᱟ ᱡᱟᱦᱟᱸ ᱮᱸ ᱵᱟᱹᱭᱥᱟᱹᱠᱷ ᱪᱟᱸᱫᱳ ᱦᱩᱭᱩᱜ ᱥᱮ ᱚᱠᱟᱴᱟᱜ ᱦᱟᱸᱜ
ᱦᱮᱸ ᱤᱱᱠᱟᱹ ᱜᱮ ᱦᱩᱭᱩᱜ-ᱟ ᱴᱷᱤᱠ ᱵᱟᱹᱞᱤᱧ ᱫᱤᱥᱟ. ᱭᱫᱟ ᱚᱠᱟ ᱪᱟᱹᱫᱳ ᱦᱩᱭᱩᱜ-ᱟ
ᱚ ᱡᱮᱢᱚᱱ ᱥᱮᱸᱫᱮᱨᱟ ᱥᱮ ᱢᱟᱱᱮ ᱢᱤᱫᱴᱮᱡ ᱤᱭᱟᱹ ᱦᱟᱸᱜ ᱤᱭᱟᱹ ᱥᱮᱸᱫᱨᱟ ᱠᱚ ᱢᱮᱛᱟᱜ-ᱟ ᱡᱟᱦᱟᱸ ᱮᱸ ᱪᱮᱫ ᱯᱟᱦᱟᱲ ᱦᱟᱸᱜ ᱦᱤᱲᱤᱧ ᱠᱟᱜᱟ. ᱧ ᱧᱩ ᱧᱩᱛᱩᱢ ᱵᱟᱝ ᱫᱤᱥᱟ. ᱜ ᱠᱟᱱᱟ ᱚ ᱟᱡᱚᱫᱤᱭᱟᱹ ᱵᱩᱨᱩ ᱥᱮᱸᱫᱨᱟ ᱚᱱᱟ ᱜᱮᱵᱮᱱ ᱢᱮᱱᱪᱚᱭᱮᱫᱟ ᱥᱮ ᱟᱞᱟᱫᱟ
ᱦᱮᱸ ᱦᱮᱸ ᱤᱱᱟᱹᱜᱮ ᱢᱟᱱᱮ ᱚᱱᱟ ᱟᱞᱮ ᱨᱟᱭ ᱟᱨ ᱥᱮᱸᱫᱽᱨᱟ ᱦᱩᱭᱩᱜᱼᱟ ᱛᱟᱨ ᱢᱟᱱᱮ ᱮᱱᱦᱤᱞᱳᱜ ᱦᱩᱭᱩᱜᱼᱟ ᱛᱟᱨ ᱫᱚᱥᱟᱨ ᱫᱤᱱ ᱛᱮᱥᱟᱨ ᱫᱤᱱ ᱯᱚᱨᱮ ᱜᱮ ᱟᱡᱚᱫᱤᱭᱟᱹ ᱥᱮᱸᱫᱨᱟ ᱦᱩᱭᱩᱜ-ᱟ ᱚᱱᱮ ᱚᱱᱠᱟ ᱜᱮ
ᱦᱳᱭ ᱦᱮᱸ ᱦᱮᱸ ᱟᱫᱚ ᱦᱮᱸ ᱵᱟᱹᱭᱥᱟᱹᱠᱷ ᱵᱟᱹᱭᱥᱟᱹᱠᱷ ᱪᱟᱸᱫᱳ ᱠᱚᱢᱟ ᱦᱩᱭ ᱵᱟᱲᱟᱜ-ᱟ
ᱟᱪᱪᱷᱟ᱾ ᱤᱱᱠᱟᱹ ᱜᱮ ᱢᱟᱱᱮ ᱵᱟᱨ ᱫᱤᱱ ᱠᱚᱨᱮᱱᱟᱜ ᱞᱟᱦᱟ ᱛᱟᱭᱚᱢ ᱤᱱᱠᱟᱹ ᱜᱮ ᱦᱩᱭᱩᱜᱼᱟ᱾ ᱛᱟᱦᱚᱞᱮ ᱜᱚᱢᱠᱮᱼᱼ ᱟᱯᱮ ᱥᱮᱫ ᱫᱚ ᱵᱩᱨᱩ ᱠᱚᱫᱚ ᱵᱟᱹᱱᱩᱜ ᱟᱠᱟᱫᱟ?
ᱜᱚᱢᱠᱮ ᱟᱞᱮ ᱥᱮᱫ ᱫᱚ ᱵᱩᱨᱩ ᱥᱮ ᱵᱤᱨ ᱠᱚᱫᱚ ᱦᱟᱸᱜᱼᱼ ᱵᱟᱹᱱᱩᱜ ᱟᱠᱟᱫᱟ ᱟᱞᱮ ᱥᱮᱫ ᱫᱚ ᱟᱨ ᱵᱤᱨ ᱢᱮᱱᱟᱜ ᱟᱠᱟᱫ ᱜᱮᱭᱟ ᱟᱹᱰᱤ ᱥᱟᱺᱜᱤᱧ ᱨᱮ᱾
ᱼᱼ
ᱯᱚᱱᱫᱽᱨᱚ ᱵᱤᱥ ᱠᱤᱞᱳᱢᱤᱴᱟᱨ ᱥᱟᱹᱜᱤᱧ ᱨᱮ ᱢᱮᱱᱟᱜ ᱟᱠᱟᱫᱟ ᱵᱤᱨ ᱠᱚ᱾
ᱟᱭᱢᱟ ᱜᱮ ᱛᱟᱦᱚᱞᱮ ᱥᱟᱹᱜᱤᱧᱟ᱾
ᱟᱹᱰᱤ ᱥᱟᱺᱜᱤᱧ ᱜᱮᱭᱟ ᱜᱚᱢᱠᱮ ᱚᱱᱟᱛᱮ ᱚᱱᱟ ᱩᱫ ᱯᱩᱴᱠᱟᱹ ᱠᱚᱦᱚᱸ ᱟᱞᱮᱥᱮᱫ ᱫᱚ ᱡᱚᱢ ᱫᱚ ᱵᱟᱝ ᱦᱩᱭᱩᱜᱚᱜ ᱜᱮᱭᱟ᱾
ᱟᱪᱪᱷᱟ᱾
ᱠᱷᱟᱹᱞᱤ ᱚᱱᱟ ᱤᱭᱟᱹ ᱡᱟᱦᱟᱸ ᱵᱩᱥᱩᱵ ᱚᱱᱟ ᱤᱭᱟᱹ ᱡᱟᱦᱟᱸᱼᱼ ᱛᱟᱦᱮᱱ ᱚᱱᱟ ᱵᱩᱥᱩᱵ ᱟᱲᱮ ᱟᱲᱮ ᱠᱚᱨᱮ ᱚᱱᱟ ᱩᱫᱽ ᱠᱚᱜᱮ ᱤᱭᱟᱹ ᱠᱚᱜᱼᱟ ᱚᱱᱟᱼᱼ ᱡᱟᱦᱟᱸ ᱪᱷᱟᱛᱟ ᱞᱮᱠᱟᱱᱟᱜ ᱩᱫᱽ ᱦᱳᱭ ᱚᱱᱟ ᱠᱚᱜᱮᱼᱼ ᱦᱮᱸ ᱚᱱᱟ ᱠᱚᱜᱮ ᱡᱚᱢ ᱵᱟᱲᱟᱭ ᱦᱩᱭᱩᱜᱼᱟ᱾
ᱟᱪᱪᱷᱟ ᱼᱼ ᱩᱫ ᱠᱚᱫᱚ ᱟᱞᱮᱥᱮᱫ ᱫᱚ ᱟᱭᱢᱟ ᱜᱮ ᱦᱩᱭᱩᱜᱼᱟ ᱱᱤᱛᱚᱜ ᱦᱟᱱᱮᱼᱼ ᱦᱟᱱᱮ ᱠᱷᱮᱛ ᱟᱲᱮ ᱠᱚᱨᱮ ᱦᱩᱭᱩᱜ ᱜᱮᱭᱟ ᱦᱟᱱᱮ ᱢᱚᱛᱟᱢ ᱩᱫ ᱠᱚ ᱪᱮᱫ ᱠᱚ ᱠᱚ ᱢᱮᱛᱟᱜ ᱟᱠᱚ᱾
ᱦᱮᱸ ᱦᱮᱸ᱾
ᱦᱮᱸ ᱚᱱᱟ ᱠᱚ ᱢᱟᱱᱮ ᱟᱭᱢᱟ ᱜᱮ ᱩᱫ ᱠᱚ ᱩᱫ ᱠᱚᱨᱮ ᱛᱚ ᱟᱞᱮ ᱥᱮᱫ ᱫᱚᱼᱼ ᱚᱵᱷᱟᱵᱽ ᱫᱚ ᱵᱟᱱᱩᱜᱼᱟ᱾
ᱦᱮᱸ ᱴᱷᱤᱠ ᱴᱷᱤᱠ᱾ ᱟᱨ ᱛᱟᱦᱚᱞᱮ ᱜᱚᱝᱠᱮ ᱤᱭᱟᱹ ᱛᱳᱢᱟᱨ ᱪᱮᱫ ᱠᱚ ᱢᱮᱛᱟᱜ ᱠᱟᱱᱟ ᱤᱭᱟᱹ ᱜᱟᱰᱟ ᱠᱚᱫᱚ ᱢᱮᱱᱟᱜ ᱟᱥᱮ ᱵᱟᱹᱱᱩᱜᱼᱟ?
ᱜᱟᱰᱟ ᱫᱚ ᱥᱚᱰᱚᱜ ᱜᱟᱰᱟ ᱢᱮᱱᱟᱜ ᱟᱠᱟᱫᱟ᱾ ᱢᱟᱱᱮ ᱦᱚᱯᱚᱱ ᱦᱚᱯᱚᱱ ᱧᱚᱜ ᱜᱮ ᱦᱩᱰᱤᱧ ᱦᱩᱰᱤᱧ ᱢᱟᱪᱷᱟ᱾ ᱟᱨ ᱚᱱᱠᱟ ᱞᱟᱹᱴᱩᱣᱟᱜ ᱫᱚᱼᱼ ᱠᱟᱹᱴᱤᱡ ᱪᱟᱞᱟᱣ ᱦᱩᱭᱩᱜᱼᱟ ᱫᱩ ᱛᱤᱱ ᱠᱤᱞᱳᱢᱤᱴᱟᱨ ᱚᱱᱠᱟ᱾ ᱟᱨ ᱥᱩᱨ ᱨᱮᱫᱚ ᱤᱱᱟᱹᱜᱮ ᱢᱮᱱᱟᱜ ᱠᱟᱫᱟ ᱥᱚᱰᱚᱜ ᱜᱟᱰᱟ ᱜᱮ᱾
ᱜᱚᱢᱠᱮ ᱤᱱᱟᱹ ᱠᱚᱦᱚᱸ ᱟᱞᱮ ᱥᱮᱫ ᱢᱟ ᱦᱟᱸᱜ ᱵᱟᱹᱱᱩᱜ ᱟᱠᱟᱫᱟ᱾ ᱟᱞᱮ ᱥᱮᱫ ᱫᱚ ᱠᱷᱟᱹᱞᱤ ᱚᱱᱟ ᱤᱭᱟᱹ ᱠᱷᱟᱹᱲᱤ ᱟᱨ ᱚᱱᱟ ᱯᱩᱠᱷᱨᱤ ᱾ ᱞᱟᱹᱴᱩ ᱞᱟᱹᱴᱩ ᱢᱟᱪᱷᱟ ᱧᱚᱜ ᱤᱱᱟᱹ ᱠᱚᱜᱮ᱾
ᱼᱼ ᱟᱞᱮ ᱥᱮᱫ ᱦᱚᱸ ᱤᱱᱠᱟᱹ ᱢᱟᱱᱮᱼᱼ ᱫᱟᱜ ᱠᱚᱫᱚ ᱠᱟᱹᱴᱤᱡ ᱟᱞᱮ ᱟᱹᱛᱩ ᱠᱷᱚᱱ ᱫᱚ ᱠᱟᱹᱴᱤᱡ ᱚᱥᱩᱵᱤᱫᱟ ᱧᱚᱜ ᱜᱮᱭᱟ ᱜᱟᱰᱟ ᱦᱚᱸ ᱠᱟᱹᱴᱤᱡᱼᱼ ᱡᱷᱟᱹᱞ ᱧᱚᱜ ᱜᱮ ᱪᱟᱞᱟᱜ ᱦᱩᱭᱩᱜᱼᱟ ᱯᱩᱠᱷᱨᱤ ᱠᱚᱦᱚᱸ ᱡᱷᱟᱹᱞ ᱧᱚᱜ ᱜᱮᱭᱟ᱾
ᱚᱱᱟ ᱠᱚ ᱤᱫᱤ ᱠᱟᱛᱮᱜ ᱫᱚ ᱜᱚᱝᱠᱮᱼᱼ ᱟᱞᱮᱥᱮᱫ ᱫᱚ ᱤᱱᱟᱹᱜ ᱟᱱᱟᱴ ᱫᱚ ᱵᱟᱹᱱᱩᱜᱼᱟ ᱯᱩᱠᱷᱨᱤ ᱠᱚᱜᱮ ᱚᱲᱟᱜ ᱫᱷᱟᱨᱮ ᱯᱟᱥᱮ ᱨᱮᱜᱮ ᱢᱮᱱᱟᱜ ᱟᱠᱟᱫᱟ ᱚᱱᱟ ᱠᱚᱫᱚ᱾
ᱟᱪᱪᱷᱟ ᱾ ᱟᱞᱮ ᱥᱮᱫ ᱫᱚ ᱠᱟᱹᱴᱤᱡ ᱚᱱᱮ ᱰᱟᱹᱵᱽᱨᱟᱹᱜ ᱞᱟᱹᱜᱤᱫ ᱢᱟᱱᱮᱼᱼ ᱚᱱᱟ ᱠᱚᱫᱚ ᱠᱟᱹᱴᱤᱡ ᱤᱭᱟᱹ ᱧᱚᱜ ᱚᱥᱩᱵᱤᱫᱟ ᱧᱚᱜ ᱜᱮᱭᱟ ᱠᱟᱹᱴᱤᱡ ᱪᱟᱞᱟᱜ ᱦᱩᱭᱩᱜᱼᱟ ᱵᱟᱠᱷᱟᱱ ᱵᱚᱨᱥᱟ ᱫᱤᱱ ᱫᱚ ᱤᱭᱟᱹ ᱯᱮᱨᱮᱡᱚᱜ ᱜᱮᱭᱟ ᱥᱮ ᱟᱫᱚ ᱵᱚᱨᱥᱟ ᱫᱤᱱ ᱫᱚ ᱵᱟᱝ ᱚᱥᱩᱵᱤᱫᱟᱜᱼᱟ ᱪᱟᱹᱛ ᱵᱟᱹᱭᱥᱟᱹᱠᱷ ᱜᱮ ᱫᱚᱢᱮ ᱚᱥᱩᱵᱤᱫᱷᱟᱜᱼᱟ ᱟᱭᱢᱟ ᱾ ᱚᱥᱩᱵᱤᱫᱟᱜᱼᱟ ᱢᱟᱱᱮ ᱩᱱ ᱫᱚ ᱡᱚᱛᱚ ᱨᱚᱦᱚᱲ ᱠᱚᱜᱼᱟ ᱛᱚ᱾